ᱦᱮᱸ ᱨᱚᱲ ᱠᱚ ᱠᱞᱤᱭᱟᱨ ᱜᱮ ᱟᱸᱡᱚᱢᱚᱜ ᱠᱟᱱ ᱛᱟᱹᱞᱤᱧᱟ ᱛᱚ?
ᱟᱵᱤᱱ ᱚᱱᱟ ᱫᱚ ᱵᱮᱥ ᱜᱮ ᱟᱸᱡᱚᱢᱚᱜ ᱠᱟᱱᱟ ᱟᱹᱞᱤᱧᱟᱜ ᱜᱮ ᱦᱟᱜ ᱚᱠᱟᱞᱮᱠᱟ?
ᱟᱫᱚ ᱟᱫᱚ ᱴᱷᱤᱠ ᱫᱚ ᱴᱷᱤᱠ ᱜᱮᱭᱟ ᱢᱟᱡᱷᱮ ᱢᱽᱷ ᱠᱟᱴ ᱠᱟᱴᱟ ᱡᱚᱢᱚᱜ ᱠᱟᱱᱟ ᱛ ᱢᱟᱱᱮ ᱜᱮᱫ ᱜᱮᱫ ᱟᱨᱠᱤ᱾
ᱚᱠᱟ ᱮᱱᱛᱮ ᱴᱟᱣᱟᱨ ᱢᱟ ᱢᱚᱡᱽ ᱜᱮ ᱧᱟᱢᱫᱟ ᱛᱚᱵᱮ ᱚᱲᱟ ᱠᱚᱨᱮ ᱫᱚ ᱱᱟᱯᱟᱭ ᱵᱟᱲᱟ ᱜᱮᱭᱟ?
ᱦᱮᱸ ᱚᱲᱟᱜ ᱠᱚᱨᱮ ᱫᱚᱧ ᱱᱟᱯᱟᱭ ᱵᱟᱲᱟ ᱜᱮᱭᱟ ᱢᱚᱴᱟᱢᱩᱴᱤ ᱱᱟᱯᱟᱭ ᱵᱟᱲᱟ ᱜᱮ ᱢᱮᱱᱟᱜ ᱞᱮᱭᱟ, ᱟᱹᱵᱤᱱ ᱜᱮ ᱚᱠᱟᱞᱮᱠᱟ?
ᱟᱞᱮ ᱦᱚᱸᱜ ᱱᱤᱛ ᱦᱟᱹᱨᱤᱡ ᱫᱚ ᱱᱟᱯᱟᱭ ᱵᱟᱲᱟ ᱜᱮ ᱢᱮᱱᱟᱜ ᱞᱮᱭᱟ᱾ ᱚ ᱦᱩᱲᱩ ᱨᱚᱦᱚᱭ ᱠᱟᱹᱢᱤ ᱠᱚᱜᱮ ᱪᱟᱞᱟᱜ ᱠᱟᱱᱟ᱾ ᱫᱟᱜ ᱜᱤᱛᱮᱫ ᱢᱟᱱᱮ ᱵᱟᱦᱟ ᱵ ᱫᱚᱞᱮ ᱨᱚᱦᱚᱭ ᱠᱮᱫᱟ ᱱᱤᱛᱳᱜ ᱫᱟᱜ ᱛᱟᱺᱜᱤ ᱛᱟᱺᱜᱤ ᱛᱮᱞᱮ ᱛᱷᱟᱠᱟᱣ ᱟᱠᱟᱱᱟ ᱜᱟᱹᱪᱷᱤ ᱠᱚ ᱦᱟᱸᱜ ᱦᱟᱲᱟᱢᱚᱜ ᱠᱟᱱ ᱛᱟᱞᱮᱭᱟ ᱛᱺᱟᱜᱤ ᱛᱟᱺᱜᱤ ᱛᱮ᱾
ᱚ ᱛᱚᱵᱮ ᱨᱚᱦᱚᱭ ᱜᱚᱫ ᱠᱮᱫᱟ ᱵᱟᱝ?
ᱨᱚᱦᱚᱭ ᱫᱚ ᱵᱟᱨᱟᱵᱚᱨᱱᱟ ᱱᱤᱛᱚᱜ ᱦᱚᱸ ᱮᱱᱛᱮᱫ ᱫᱟᱜ ᱜᱮ ᱛᱤᱥᱮᱫ ᱵᱟᱝ ᱮ ᱫᱟᱭ ᱠᱟᱱ᱾
ᱚ ᱟᱣᱨᱤ ᱯᱮ ᱨᱚᱦᱟᱭ ᱵᱟᱝ?
ᱦᱮᱸ ᱨᱚᱦᱚᱭ ᱫᱚ ᱦᱩᱭᱱᱟ ᱢᱟᱱᱮ ᱱᱤᱛᱚᱜ ᱫᱟᱜ ᱫᱟᱜ ᱤᱭᱟᱹᱛᱮ ᱵᱟᱹᱱᱩᱜ ᱟᱯᱮᱥᱮᱫ ᱵᱟᱝ?
ᱟᱞᱮᱥᱮᱫ ᱫᱚ ᱫᱟᱜ ᱫᱚ ᱢᱮᱱᱟᱜᱼᱟ ᱢᱮᱱᱠᱷᱟᱱ ᱨᱚᱦᱚᱭ ᱟᱹᱣᱤᱭᱟᱜ ᱦᱟᱜᱜᱤ ᱩᱱᱟᱹᱜ ᱫᱚ ᱫᱟᱜ ᱫᱚ ᱵᱟᱹᱱᱩᱜᱼᱟ᱾ ᱦᱟᱞᱠᱟ ᱦᱟᱞᱠᱟ ᱜᱚᱢᱠᱮ ᱪᱮᱫ ᱞᱤᱧ ᱞᱟᱹᱭᱟ ᱟᱵᱮᱱᱟ᱾ ᱠᱟᱠᱩ ᱛᱟᱹᱠᱚ ᱫᱚ ᱠᱚ ᱨᱚᱦᱚᱭᱟ ᱜᱚᱫ ᱮᱫᱟ ᱪᱮᱴᱷᱟ ᱛᱟᱠᱚ ᱫᱚ ᱜᱚᱫ ᱦᱟᱨᱠᱟ ᱠᱟᱹᱡ ᱫᱟᱜ ᱜᱚᱫ ᱟᱠᱟᱱᱟ ᱛᱚ, ᱛᱚ ᱟᱣᱨᱤ ᱛᱟᱞᱮᱭᱟ ᱱᱟᱦᱟᱜ ᱱᱚᱝᱠᱟ᱾ ᱛᱚ ᱦᱟᱹᱠᱩ ᱠᱚᱠᱚ ᱩᱰᱩᱠᱚᱜ ᱠᱟᱱᱟ ᱥᱮ ᱵᱟᱝ ᱜᱚᱝᱠᱮ? ᱦᱮᱸ ᱛᱚ ᱢᱮᱱᱫᱟᱞᱤᱧ ᱦᱟᱹᱠᱩ ᱠᱚᱠᱚ ᱩᱰᱩᱝᱚᱜ ᱠᱟᱱᱟ ᱥᱮ ᱵᱟᱝ ᱟᱯᱮᱥᱮᱫ?
ᱦᱟᱹᱠᱩ ᱫᱚ ᱢᱮᱱᱟᱜ ᱠᱚᱜᱮᱭᱟ ᱪᱰᱜ ᱦᱟᱹᱠᱩ ᱠᱚ ᱚᱱᱠᱟᱜ ᱜᱮ᱾
ᱦᱩᱸ ᱦᱩᱸ ᱟᱪᱪᱷᱟ᱾
ᱛᱚ ᱟᱹᱞᱤᱧ ᱫᱚ ᱦᱟᱸᱜ ᱦᱟᱹᱠᱩ ᱫᱚ ᱵᱟᱹᱞᱤᱧ ᱡᱚᱢ ᱠᱚᱣᱟ᱾
ᱚ ᱟᱪᱷᱟ ᱥᱮᱬᱟ ᱠᱚᱦᱚᱸ ᱵᱟᱝ ᱠᱟᱹᱴᱤᱡ ᱠᱚᱦᱚᱸ ᱵᱟᱝ
ᱦᱮᱸ
ᱦᱮᱸ
ᱢᱮᱱᱟᱜ ᱫᱚ ᱢᱮᱱᱟᱜ ᱠᱚᱜᱮᱭᱟ ᱦᱟᱹᱠᱩ ᱠᱚᱫᱚ
ᱜᱚᱢᱠᱮ ᱱᱤᱭᱟᱹ ᱥᱤᱡᱤᱱ ᱟᱯᱮᱥᱮᱫ ᱡᱟᱦᱟᱱᱟᱜ ᱯᱩᱡᱟᱹ ᱠᱚ ᱵᱟᱝ ᱦᱩᱭᱩᱜᱼᱟ ᱚᱱᱠᱟ ᱢᱮᱞᱟ ᱴᱮᱞᱟ ᱠᱚᱨ ᱯᱮ
ᱢᱮᱞᱟ ᱠᱚᱫᱚ ᱱᱤᱭᱟᱹ ᱥᱤᱡᱮᱱ ᱫᱚ ᱵᱟᱝ ᱦᱩᱭᱩᱜᱭᱼᱟ ᱟᱞᱮᱥᱮᱫ ᱫᱚ᱾
ᱦᱚᱸ ᱟᱪᱷᱟ ᱪᱷᱟ᱾ ᱨᱚᱫ ᱢᱮᱞᱟ ᱫᱚᱵᱤᱱ ᱟᱸᱧᱡᱚᱢ ᱟᱠᱟᱫᱟᱼᱟ ᱥᱮ
ᱛᱟᱭᱚᱢ ᱛᱟᱭᱚᱢ ᱛᱮ ᱦᱮᱜ ᱦᱤᱡᱩᱜᱼᱟᱭ ᱫᱮᱵᱤ ᱠᱚ ᱤᱥᱴᱟᱴᱚᱜᱼᱟ ᱵᱟᱛᱟᱱᱛᱮ ᱦᱟᱱᱛᱮ᱾
ᱚ ᱟᱪᱷᱟ ᱨᱚᱛ ᱢᱮᱞᱟ ᱠᱚᱫᱚ ᱵᱤᱱ ᱟᱸᱡᱚᱢ ᱟᱠᱟᱜᱼᱟ ᱥᱮ
ᱨᱳᱫᱽ ᱢᱮᱞᱟ ᱫᱚ ᱵᱟᱹᱞᱤᱧ ᱟᱸᱡᱚᱢ ᱵᱟᱲᱟ ᱟᱠᱟᱫᱟ ᱟᱪᱪᱷᱟ ᱚᱠᱟ ᱞᱮᱠᱟ ᱚᱱᱟ ᱨᱳᱫᱽ ᱢᱮᱞᱟᱛᱮ ᱠᱟᱹᱴᱤᱡ ᱞᱟᱹᱭ ᱵᱮᱱ ᱟᱵᱤᱱ
ᱟᱞᱮ ᱥᱮᱱᱟᱜ ᱨᱚᱛ ᱢᱮᱞᱟ ᱫᱚ ᱦᱟᱸᱜ ᱱᱚᱝᱠᱟ ᱚᱱᱟ ᱨᱚᱛ ᱫᱚ ᱦᱟᱸᱜ ᱢᱟᱱᱮ ᱫᱤᱠᱩᱣᱟᱜ ᱠᱟᱱᱟ ᱟᱨᱠᱤ ᱟᱞᱮᱭᱟᱜ ᱫᱚ ᱵᱟᱝ ᱠᱟᱱᱟ ᱟᱨᱠᱤ
ᱫᱤᱠᱩ
ᱚᱱᱟ ᱫᱮᱠᱩ ᱜᱮ ᱱᱟᱦᱟᱸᱜ ᱢᱮᱞᱟ ᱢᱟᱱᱮ ᱩᱱᱠᱩ ᱡᱟᱦᱟᱸᱭ ᱨᱚᱛ ᱚᱱᱮ ᱵᱚᱸᱜᱟ ᱦᱟᱸᱜ ᱠᱚ ᱛᱟᱦᱮᱸᱱᱟ ᱦᱟᱸᱜ ᱩᱱᱠᱩ ᱠᱷᱚᱱ ᱨᱚᱛ ᱵᱤᱱ ᱧᱮᱞ ᱟᱠᱟᱫᱟ ᱨᱚᱛ ᱫᱚ ᱵᱟᱵᱤᱱ ᱧᱮᱞ ᱟᱠᱟᱫᱟ ᱥᱮ ᱵᱤᱱ ᱧᱮᱞ ᱟᱠᱟᱫᱟ
ᱧᱮᱞ
ᱦᱮᱞᱳ
ᱧᱮᱞ ᱜᱮ ᱧᱮᱞ
ᱚ ᱟᱫᱚ ᱩᱱᱠᱤᱱ ᱡᱚᱜᱚᱱᱱᱟᱛᱷ ᱵᱚᱸᱜᱟ ᱦᱟᱸᱜ ᱟᱨᱠᱤ ᱡᱚᱜᱚᱱᱱᱟᱛᱷ ᱵᱚᱸᱜᱟ ᱵᱤᱱ ᱟᱸᱡᱚᱢ ᱟᱠᱟᱫ ᱠᱚᱣᱟ
ᱦᱮᱸ ᱟᱸᱡᱚᱢ ᱟᱸᱡᱚᱢ ᱚᱱᱟ ᱚᱱᱟ ᱢᱟ ᱱᱤᱛᱚᱜ ᱪᱟᱞᱟᱜ ᱠᱟᱱᱟ ᱵᱟᱝ?
ᱦᱮᱸ ᱦᱮᱸ ᱦᱮᱸ ᱟᱫᱚ ᱚᱱᱟᱜᱮ ᱦᱟᱸᱜ ᱥᱳᱞᱳ ᱛᱟᱹᱨᱤᱠᱷ ᱦᱟᱸᱜ ᱢᱟᱱᱮ ᱦᱟᱸᱜ ᱠᱚ ᱜᱚᱦᱚᱲᱟ ᱟᱨᱠᱤ ᱚᱱᱮ ᱡᱚᱜᱚᱱᱱᱟᱛᱷ ᱚᱱᱮ ᱦᱟᱸᱜ ᱟᱨᱠᱤ ᱤᱭᱟᱹ ᱛᱮᱠᱚ ᱤᱫᱤᱭᱟ ᱪᱮᱫ ᱠᱚ ᱞᱮᱭᱟ ᱚᱱᱟ ᱨᱚᱛ ᱢᱤᱫᱴᱟᱝ ᱥᱟᱭᱠᱮᱞ ᱞᱮᱠᱟ ᱪᱮᱫᱠᱟᱞᱤᱧ ᱞᱟᱹᱭ ᱟᱵᱤᱱᱟ ᱚᱱᱮ ᱥᱟᱭᱠᱮᱞ ᱪᱟᱠᱟᱞᱮᱠᱟ ᱛᱟᱸᱦᱮᱱᱟ ᱯᱩᱱ ᱫᱷᱟᱨᱟ ᱨᱮ ᱜᱟᱹᱲᱤ ᱪᱟᱠᱟ ᱞᱮᱠᱟ ᱟᱫᱚ ᱛᱟᱞᱟ ᱨᱮᱫᱚ ᱦᱟᱸᱜ ᱢᱟᱱᱮ ᱟᱹᱰᱤ ᱡᱩᱛ ᱚᱲᱟᱜ ᱞᱮᱠᱟ ᱠᱚ ᱵᱮᱱᱟᱣ ᱠᱟᱜᱼᱟ ᱟᱫᱚ ᱚᱸᱰᱮ ᱜᱮ ᱦᱟᱸᱜ ᱵᱚᱸᱜᱟ ᱠᱚ ᱛᱟᱸᱦᱮᱱᱟ ᱥᱟᱶᱛᱮ ᱡᱟᱦᱟᱸᱭ ᱯᱚᱱᱰᱤᱛ ᱠᱚ ᱯᱚᱱᱰᱤᱛ ᱵᱤᱱ ᱧᱮᱞ ᱟᱠᱟᱫ ᱠᱚᱣᱟ ᱛᱚ ᱯᱩᱡᱟᱹᱨᱤᱠᱚ?
ᱧᱮᱞ
ᱦᱮᱞᱳ
ᱦᱮᱸ ᱢᱮᱱᱫᱟᱞᱤᱧ ᱧᱮᱞ ᱟᱹᱜᱩᱭᱟᱞᱤᱧ
ᱦᱮᱸ ᱩᱱᱠᱩ ᱯᱩᱡᱟᱨᱤ ᱠᱚᱜᱮ ᱠᱚ ᱦᱟᱸᱜ ᱠᱚ ᱛᱟᱦᱮᱱᱟ ᱟᱨ ᱚᱱᱟ ᱨᱚᱫᱽ ᱜᱟᱹᱰᱤ ᱨᱮᱜᱮ ᱦᱟᱸᱜ ᱟᱹᱰᱤ ᱡᱤᱞᱤᱧ ᱵᱟᱨ ᱫᱷᱟᱨᱮ ᱦᱟᱸᱜ ᱢᱟᱱᱮ ᱵᱟᱵᱮᱨ ᱠᱚ ᱛᱤᱜ ᱠᱟᱜᱼᱟ ᱟᱨᱠᱤ ᱦᱟᱸᱜ ᱟᱹᱰᱤ ᱦᱚᱲ ᱛᱮᱠᱚ ᱜᱚᱦᱚᱲ ᱠᱟᱜᱼᱟ ᱛᱚ ᱮᱭ ᱵᱟᱢ ᱪᱟᱞᱟᱜ-ᱟ? ᱛᱟᱯᱚᱨᱮ ᱵᱟᱛᱨᱩᱢᱤᱧ ᱵᱚᱞᱚᱱ ᱞᱟᱹᱜᱤᱫ-ᱟ
ᱚᱲᱟᱜ ᱨᱮᱠᱚ ᱟᱥᱟᱱ ᱠᱚᱣᱟ
ᱩᱱᱠᱩ ᱵᱷᱟᱥᱚᱱ ᱫᱚ ᱦᱟᱸᱜ ᱟᱣᱨᱤᱠᱚ ᱵᱷᱟᱥᱚᱱᱚᱜ ᱦᱳ ᱜᱚᱢᱠᱮ
ᱵᱟᱝ ᱢᱟᱱᱮ ᱚᱱᱟ ᱫᱤᱱ ᱠᱚ ᱛᱤᱭᱳᱜ ᱵᱟᱲᱟ ᱞᱮᱱ ᱠᱟᱷᱡ ᱠᱚ ᱥᱮ ᱠᱚ ᱚᱱᱠᱟ ᱜᱮᱠᱚ ᱫᱚᱦᱚ ᱠᱚᱠᱚᱣᱟ ᱯᱩᱡᱟᱹ ᱵᱟᱲᱟᱭᱠᱚ ᱛᱟᱢ ᱛᱮ
ᱟᱞᱤᱧ ᱫᱚ ᱦᱟᱸᱜ ᱤᱧᱟᱹᱜ ᱫᱚ ᱦᱟᱸᱜ ᱵᱟᱞᱤᱧ ᱩᱭᱦᱟᱹᱨᱮᱫ ᱜᱚᱢᱠᱮ ᱟᱫᱚ ᱵᱷᱟᱥᱟᱱ ᱠᱚᱢᱟ ᱵᱟᱹᱞᱤᱧ ᱧᱮᱞ ᱟᱠᱟᱫ ᱠᱚᱜᱮᱭᱟ
ᱚ ᱢᱟᱱᱮ ᱟᱸᱡᱚᱢ ᱫᱚᱞᱤᱧ ᱟᱸᱡᱚᱢ ᱵᱟᱲᱟ ᱠᱟᱜ ᱜᱮᱭᱟ ᱢᱟᱱᱮ ᱨᱚᱫ ᱨᱚᱫᱽ ᱢᱮᱞᱟ ᱛᱮᱫᱚ ᱵᱟᱹᱞᱤᱧ ᱵᱟᱲᱟᱭᱟ ᱚᱱᱟ ᱫᱚ ᱡᱚᱜᱚᱱᱱᱟᱛᱷ ᱢᱟᱱᱮ ᱧᱩᱛᱩᱢ ᱵᱮᱱ ᱨᱚᱲ ᱞᱮᱠᱷᱟᱱ ᱫᱚᱞᱤᱧ ᱵᱩᱡᱟᱹᱣᱟ ᱵᱩᱡᱷᱟᱹᱣ ᱜᱮᱭᱟ
ᱦᱩᱸ ᱚᱸᱜ-ᱚᱸᱜ ᱚᱱᱠᱟ ᱦᱟᱸᱜ ᱛᱟᱦᱚᱞᱮ ᱟᱫᱚ ᱦᱟᱸᱜ ᱟᱹᱰᱤ ᱦᱚᱲ ᱛᱮᱠᱚ ᱚᱱᱟ ᱠᱚ ᱜᱚᱦᱚᱲᱟ ᱦᱮᱸ ᱥᱮ ᱧᱚ
ᱯᱳᱱ ᱦᱚᱲ ᱥᱮ ᱛᱤᱱᱟᱹᱜ ᱠᱷᱚᱱ
ᱚᱱᱟ ᱟᱹᱰᱤ ᱦᱚᱲ ᱢᱟᱱᱮ ᱵᱟᱨ ᱫᱷᱟᱨᱮ ᱛᱮᱠᱚ ᱜᱚᱦᱚᱲᱫᱟ ᱟᱹᱰᱤ ᱡᱤᱞᱤᱧ ᱢᱟᱱᱮ ᱥᱟᱶᱛᱮ ᱡᱟᱦᱟᱸ ᱥᱟᱱᱛᱟᱲ ᱠᱚᱠᱚ ᱛᱟᱦᱮᱱᱟ ᱛᱚ ᱠᱤᱪᱷᱩ ᱟᱫᱚ ᱢᱤᱫᱴᱟᱝ ᱴᱤᱢ ᱠᱚ ᱛᱟᱦᱮᱱᱟ ᱯᱚᱨᱚᱵᱽ ᱮᱱᱮᱡ ᱴᱤᱢ ᱟᱫᱚ ᱱᱩᱠᱩᱣᱟᱜ ᱡᱟᱦᱟᱸ ᱠᱚ ᱜᱚᱦᱚᱲᱟ ᱥᱮ ᱚᱱᱟ ᱞᱟᱦᱟ ᱞᱟᱦᱟᱛᱮ ᱩᱱᱠᱩ ᱫᱚᱠᱚ ᱮᱱᱮᱡ ᱟᱜᱩᱭᱟ ᱟᱨᱠᱤ ᱦᱚᱸ ᱩᱱᱠᱩᱣᱟᱜ ᱛᱟᱭᱚᱢ ᱛᱟᱭᱚᱢ ᱛᱮ ᱟᱨᱠᱤ ᱮᱱᱮᱡ ᱟᱠᱚ ᱟᱨᱠᱤ ᱯᱚᱨᱚᱵ ᱮᱱᱮᱡ ᱞᱮᱠᱟ ᱨᱳᱰ ᱨᱳᱰ ᱛᱮ
ᱟᱹᱰᱤ ᱟᱹᱰᱤ ᱤᱭᱟᱹ ᱜᱮᱠᱚ ᱢᱟᱱᱟᱣᱟ ᱢᱟᱱᱮ ᱟᱹᱰᱤ ᱢᱚᱸᱡᱽ ᱜᱮ ᱚᱱᱟ ᱯᱩᱡᱟᱹ ᱦᱚᱸ ᱵᱟᱝ᱾
ᱦᱩᱸ ᱟᱰᱤ ᱢᱚᱡᱽ ᱜᱮᱭᱟ ᱢᱚᱴᱟᱢᱩᱴᱤ᱾ ᱦᱩᱸ ᱥᱟᱶᱛᱮ ᱰᱨᱳᱱ ᱠᱚ ᱟᱸᱬᱜᱳ ᱭᱟᱠᱚ᱾ ᱟᱭ ᱞᱮᱠᱟ ᱢᱮᱱᱟᱜᱼᱟ ᱫᱚᱢᱮ ᱠᱚ ᱦᱚᱲᱚᱜ ᱫᱚ ᱜᱚᱝᱠᱮ᱾ ᱪᱮᱫ ᱞᱤᱧ ᱞᱟᱹᱭᱟ ᱯᱩᱨᱟᱹ ᱵᱷᱤᱲ ᱪᱟᱵᱟᱜ ᱚᱱᱟ ᱵᱟᱡᱟᱨ ᱠᱚᱫᱚ
ᱦᱩᱸ ᱦᱩᱸ ᱯᱷᱳᱱ ᱠᱚᱜᱮ ᱢᱟᱱᱮ ᱧᱮᱞ ᱵᱟᱲᱟ ᱦᱩᱭᱩᱜ ᱠᱟᱱᱟ ᱚᱠᱟ ᱫᱚ ᱥᱟᱢᱱᱮ ᱫᱚ ᱟᱹᱣᱨᱤ ᱞᱤᱧ ᱪᱟᱞᱟᱜᱼᱟ ᱟᱹᱞᱤᱧ ᱫᱚ
ᱚ
ᱪᱷᱟᱜ ᱯᱟᱨᱚᱢ ᱢᱟ ᱯᱟᱨᱚᱢᱮᱱᱟ ᱛᱟᱨᱯᱚᱨ ᱞᱤᱧ ᱠᱩᱞᱤ ᱵᱮᱱᱟ ᱟᱪᱷᱟ ᱦᱩᱞ ᱢᱟᱦᱟ ᱠᱚᱫᱚ ᱚᱠᱟ ᱞᱮᱠᱟ ᱯᱟᱨᱚᱢᱱᱟ ᱟᱯᱮᱥᱮᱫ ᱵᱟᱝ?
ᱦᱩᱞ ᱢᱟᱦᱟ ᱠᱚᱫᱚ ᱦᱟᱸᱜ ᱪᱮᱫᱞᱤᱧ ᱞᱟᱹᱭᱟ ᱜᱚᱢᱠᱮ ᱟᱹᱞᱤᱧ ᱫᱚ ᱦᱟᱸᱜ ᱵᱟᱭᱨᱮ ᱨᱮ ᱢᱮᱱᱟᱜ ᱞᱤᱧᱟ ᱛᱚ ᱟᱫᱚ ᱢᱟᱡᱷᱮ ᱢᱚᱫᱽᱫᱷᱮ ᱚᱲᱟᱜ ᱞᱤᱧ ᱦᱮᱡ ᱵᱟᱲᱟᱜᱼᱟ ᱟᱫᱚ ᱦᱟᱸᱜ ᱦᱩᱞ ᱢᱟᱦᱟ ᱥᱚᱢᱚᱭ ᱫᱚ ᱵᱟᱞᱤᱧ ᱛᱟᱦᱮᱸ ᱠᱟᱱᱟ ᱟᱨᱠᱤ
ᱟᱹᱞᱤᱧ ᱦᱚᱸ ᱢᱟᱱᱮ ᱥᱟᱭᱤᱴ ᱨᱮ ᱢᱮᱱᱟᱜ ᱞᱤᱧᱟᱹ ᱛᱟᱨᱦᱚᱸ ᱢᱟᱱᱮ ᱥᱮᱱ ᱫᱚ ᱵᱟᱹᱞᱤᱧ ᱵᱟᱰᱟᱭ ᱠᱮᱫᱟ ᱢᱟᱱᱮ᱾ ᱟᱞᱮ ᱛᱮᱫᱚ ᱞᱮ- ᱪᱮᱫᱠᱟ ᱞᱤᱧ ᱞᱟᱹᱭ ᱠᱮᱭᱟ ᱢᱟᱱᱮ ᱟᱹᱰᱤ ᱠᱷᱟᱨᱟᱯ ᱜᱮ ᱵᱚᱞᱮ ᱦᱩᱭᱱᱟ᱾ ᱚᱱᱠᱟ ᱢᱟᱱᱮ ᱠᱷᱟᱨᱟᱯ ᱫᱚ ᱟᱹᱰᱤ ᱠᱷᱟᱨᱟᱯ ᱜᱤ ᱦᱩᱭᱱᱟ ᱦᱮᱸ ᱵᱟᱨ ᱡᱟᱜᱟ ᱨᱮ ᱢᱟᱱᱮ ᱟᱞᱮᱥᱮᱫ- ᱯᱟᱲᱟᱜ ᱠᱟᱱᱟ ᱵᱟᱝ᱾ ᱟᱥᱟᱢ ᱨᱮ ᱚᱸᱰᱮ ᱢᱚᱭᱱᱟᱜᱩᱲᱤ ᱨᱮ ᱚᱸᱰᱮ- ᱚᱸᱰᱮ ᱢᱟᱱᱮ ᱧᱤᱫᱟᱹ ᱧᱤᱫᱟᱹ ᱮᱱᱮᱡ ᱤᱭᱟᱹ ᱛᱟᱦᱮᱸ ᱠᱟᱱᱟ ᱢᱟᱱᱮ- ᱧᱤᱫᱟᱹ ᱠᱚ ᱮᱱᱮᱡ ᱚᱱᱟ ᱢᱤᱴᱤᱱ ᱠᱚ ᱵᱷᱟᱜᱟᱣ ᱠᱟᱛᱮᱫ ᱧᱤᱫᱟᱹ-
ᱦᱩᱸ ᱦᱩᱸ᱾
ᱟᱫᱚ ᱚᱱᱟᱜᱮᱦᱟᱸᱜ ᱢᱚᱡᱽ ᱵᱟᱝ ᱦᱩᱭ ᱞᱮᱱᱟ ᱟᱨᱦᱚᱸ ᱚᱱᱛᱮ ᱢᱟᱱᱮ- ᱨᱟᱹᱱᱤ ᱠᱟᱛᱷᱟ ᱥᱮᱫ ᱨᱮᱫᱚ ᱵᱚᱞᱮ ᱢᱤᱫᱴᱮᱡ- ᱠᱚᱲᱟ ᱠᱚ ᱜᱚᱡᱽ ᱠᱤᱫᱤᱭᱟ ᱚᱱᱠᱟ ᱜᱮ ᱦᱩᱞ ᱢᱟᱦᱟᱼ ᱚᱸᱰᱮ ᱢᱟᱱᱮ ᱚᱠᱟ ᱞᱮᱠᱟ ᱵᱟᱝ ᱦᱟᱸᱜ ᱚᱱᱟᱼ ᱛᱤᱱᱟᱹᱜ ᱢᱚᱡᱽ ᱛᱮᱫᱚ ᱦᱟᱸᱜ ᱵᱟᱹᱞᱤᱧ ᱵᱟᱰᱟᱭᱟ ᱚᱱᱟ ᱫᱚ᱾
ᱪᱩᱭᱩ ᱜᱚᱡᱽ ᱠᱮᱫᱮᱭᱟᱠᱚ ᱵᱟᱝ᱾
ᱚᱱᱠᱟ ᱜᱮ ᱵᱚᱞᱮ ᱜᱟᱛᱮ ᱠᱚᱲᱟ ᱚᱠᱟ ᱞᱮᱠᱟ ᱵᱟᱝ ᱵᱚᱞᱮ ᱢᱤᱫᱴᱮᱡ ᱠᱩᱲᱤ ᱴᱷᱮᱡ ᱠᱤᱱ ᱠᱩᱥᱤᱜ ᱠᱟᱱ ᱛᱟᱦᱮᱱᱟ᱾
ᱦᱮᱸ ᱦᱮᱸ ᱦᱮᱸ᱾
ᱚᱱᱠᱟ ᱢᱟᱱᱮ ᱠᱩᱲᱤ ᱵᱟᱵᱚᱫ ᱛᱮ ᱵᱟᱨ ᱦᱚᱲ ᱜᱟᱱᱛᱮ ᱩᱱᱤᱼ ᱚᱠᱚ ᱴᱷᱟᱜ ᱮ ᱜᱚᱡᱽ ᱠᱤᱫᱤ ᱦᱳᱭ ᱩᱱᱤ ᱫᱚ ᱵᱟᱠᱚ ᱧᱟᱢ ᱠᱟᱫᱤᱭᱟ ᱱᱤᱛ ᱦᱟᱹᱨᱤᱡ ᱛᱮ᱾ ᱢᱟᱱᱮ ᱩᱱᱤ ᱩᱱᱤ ᱥᱚᱸᱜᱮ ᱨᱮᱱ ᱠᱚ ᱧᱟᱢ ᱠᱤᱫᱤᱭᱟ᱾ ᱦᱟᱹᱱᱤ ᱫᱚ ᱵᱟᱭ ᱜᱚᱡᱽ ᱠᱟᱫᱤᱭᱟ ᱛᱟᱨᱦᱚ ᱦᱟᱹᱱᱤ ᱫᱚᱠᱩ ᱡᱮᱦᱮᱞ ᱛᱮᱠᱩ ᱤᱫᱤ ᱠᱟᱫᱤᱭᱟ᱾ ᱵᱟᱨ ᱦᱚᱲ ᱠᱤᱱ ᱛᱟᱦᱮᱸ ᱠᱟᱱᱟ ᱵᱟᱝ ᱠᱚᱲᱟ᱾ ᱜᱚᱡᱽ ᱜᱚᱡᱽ ᱠᱟᱛᱮᱫ ᱠᱚ ᱛᱚᱯᱟ ᱞᱤᱫᱤᱭᱟ ᱩᱱᱤᱜᱤ ᱩᱱᱤ ᱠᱚᱲᱟ ᱫᱚ ᱟᱹᱰᱤ ᱚᱱᱠᱟᱼ
ᱵᱟᱜᱟᱱ ᱫᱷᱟᱨᱮ ᱨᱮᱠᱚ ᱛᱚᱯᱟ ᱞᱮᱫᱮᱭᱟ ᱵᱟᱝ ᱜᱚᱝᱠᱮ ᱵᱟᱝ᱾
ᱦᱩᱸ ᱦᱩᱸ᱾ ᱵᱟᱰᱟᱭ ᱞᱮᱜᱮᱭᱟ ᱯᱮᱥᱮ᱾
ᱦᱮᱸ ᱜᱚᱝᱠᱮ ᱢᱟᱱᱮ ᱥᱳᱥᱟᱞ ᱢᱤᱰᱤᱭᱟ ᱠᱚᱨᱮ ᱠᱟᱹᱡ ᱞᱤᱧ ᱧᱮᱞ ᱵᱟᱲᱟᱭᱮᱫ ᱛᱟᱦᱮᱸᱛ-ᱟ ᱛᱚ᱾
ᱦᱚᱸ ᱦᱚᱸ ᱠᱚᱲᱟ ᱫᱚ ᱢᱟᱱᱮ ᱞᱟᱹᱴᱩ ᱫᱚ ᱞᱟᱹᱴᱩ ᱜᱮ ᱛᱟᱦᱮᱸ ᱠᱟᱱᱟ ᱵᱟᱝ ᱚᱱᱠᱟ ᱟᱴᱷᱮᱨᱚ ᱩᱱᱤᱥ ᱵᱤᱥ ᱵᱚᱪᱷᱚᱨ ᱜᱟᱱ ᱨᱤᱱᱤᱡ ᱠᱚᱲᱟᱭ ᱛᱟᱦᱮᱸ ᱠᱟᱱᱟ ᱠᱚᱲᱟ ᱫᱚ᱾
ᱦᱮᱸ ᱦᱚᱭᱛᱚ᱾ ᱛᱚ ᱠᱷᱚᱵᱚᱨ ᱥᱟᱭᱤᱴ ᱠᱷᱚᱱᱟᱜ ᱧᱟᱢᱚᱜ ᱠᱟᱱᱟ ᱡᱮ ᱱᱚᱝᱠᱟ ᱠᱩᱲᱤ ᱜᱤᱫᱽᱨᱟᱹ ᱠᱷᱟᱛᱤᱨ ᱠᱚ ᱜᱚᱡ ᱟᱠᱟᱫᱮᱭᱟ ᱵᱟᱝᱼᱟ᱾
ᱦᱳᱭ ᱦᱳᱭ ᱚᱱᱠᱟ ᱜᱮ ᱟᱸᱡᱚᱢ ᱠᱟᱱᱟ ᱠᱟᱛᱷᱟ ᱠᱚᱫᱚ᱾
ᱦᱮᱸ ᱚᱱᱟ ᱠᱚ ᱠᱷᱟᱹᱛᱤᱨ ᱪᱷᱟᱲᱟ ᱪᱮᱫ ᱠᱷᱟᱹᱛᱤᱨ ᱦᱟᱝ᱾
ᱢᱟᱱᱮ ᱚᱱᱟ ᱠᱷᱟᱹᱛᱤᱨ ᱛᱮᱜᱮ ᱢᱟᱱᱮ ᱧᱤᱫᱟᱹ ᱵᱟᱝ ᱦᱩᱭᱪᱚᱭ ᱚᱲᱟᱜ ᱵᱟᱝ? ᱫᱤᱱ ᱨᱮᱱᱟᱜ ᱠᱟᱹᱢᱤ ᱫᱤᱱ ᱨᱮᱜᱮ ᱯᱟᱨᱚᱢ ᱡᱚᱲᱟᱣ ᱟᱢ ᱚᱱᱠᱟ ᱧᱤᱫᱟᱹ ᱠᱚ ᱫᱚᱦᱚ ᱦᱩᱭ ᱠᱟᱱ ᱛᱟᱵᱚᱱᱟ ᱵᱟᱝ᱾
ᱦᱮᱸ ᱦᱮᱸ ᱥᱤᱧ ᱨᱮᱱᱟᱜ ᱠᱟᱹᱢᱤ ᱫᱚ ᱥᱤᱧ ᱨᱮᱜᱮ ᱠᱟᱹᱢᱤ ᱢᱩᱪᱟᱹᱫ ᱜᱮ ᱵᱷᱟᱜᱤᱭᱟ᱾
ᱧᱤᱫᱟᱹ ᱠᱷᱟᱹᱛᱤᱨ ᱛᱮ ᱢᱟᱱᱮ ᱦᱚᱝᱠᱟ ᱦᱩᱭᱩᱜ ᱠᱟᱱᱟ, ᱟᱨᱦᱚᱸ ᱛᱤᱦᱤᱧ ᱜᱟᱯᱟ ᱪᱮᱫ ᱠᱚᱪᱚᱝ ᱢᱟᱱᱮ ᱚᱱᱠᱟ ᱨᱮᱯ ᱠᱮᱥ ᱦᱩᱭᱩᱜ ᱠᱟᱱᱟ, ᱪᱮᱫ ᱠᱚᱪᱚᱝ ᱢᱟᱱᱮ
ᱦᱮᱸ ᱫᱚᱢᱮ ᱵᱟᱹᱲᱛᱤᱜ ᱠᱟᱱᱟ ᱜᱚᱢᱠᱮ ᱪᱮᱫ ᱞᱤᱧ ᱞᱟᱹᱭᱟ᱾
ᱢᱟᱱᱮ ᱠᱟᱹᱴᱤᱡ ᱠᱟᱹᱴᱤᱡ ᱠᱩᱲᱤ ᱜᱤᱫᱽᱨᱟᱹ ᱚᱱᱠᱟ ᱚᱱᱠᱟ ᱠᱚ ᱜᱚᱡ ᱮᱫ ᱠᱚᱣᱟ ᱵᱟᱝ ᱛᱤᱦᱤᱱ ᱜᱟᱯᱟ?
ᱦᱩᱸ
ᱛᱮᱨᱚ ᱪᱩᱭᱫᱳ ᱵᱚᱪᱷᱚᱨ ᱨᱮᱱ᱾
ᱟᱵᱚ ᱨᱮᱱ ᱢᱟᱹᱭ ᱛᱟᱠᱚ ᱟᱨᱠᱤ ᱫᱤᱫᱤ ᱛᱟᱠᱚ ᱢᱟᱹᱭ ᱛᱟᱠᱚ ᱥᱮᱯ ᱥᱮᱯᱴᱤ ᱨᱮ ᱵᱟᱹᱱᱩᱜ ᱟᱠᱟᱫ ᱠᱚᱣᱟ ᱟᱨᱠᱤ ᱩᱱᱟᱹᱜ᱾
ᱦᱮᱸ ᱟᱫᱚ ᱚᱱᱟ ᱛᱤᱜᱤ ᱢᱟᱱᱮ ᱱᱤᱱᱫᱟᱹ ᱵᱟᱝ ᱫᱚᱦᱚ ᱡᱟᱹᱨᱩᱲᱟ᱾
ᱡᱟᱦᱟᱱᱟᱜ ᱯᱨᱳᱜᱨᱟᱢ ᱠᱚ
ᱡᱟᱦᱟᱱᱟᱜ ᱯᱨᱳᱜᱨᱟᱢ ᱜᱮ ᱟᱨᱠᱤ ᱥᱤᱧ ᱵᱮᱲᱟ ᱜᱮ ᱵᱷᱟᱜᱭᱟ ᱡᱟᱦᱟᱱᱟᱜ ᱡᱮᱢᱚᱱ ᱠᱚᱞᱯᱚᱱᱟ ᱠᱚ ᱟᱹᱜᱩᱭᱮᱭᱟ ᱡᱟᱦᱟᱱᱟᱜ ᱜᱮ ᱟᱨᱠᱤ ᱡᱟᱦᱟᱱᱟᱜ ᱯᱨᱳᱜᱨᱟᱢ ᱡᱤᱱᱤᱥ ᱜᱮ ᱟᱨᱠᱤ
ᱟᱪᱪᱷᱟ ᱢᱟᱱᱮ ᱠᱩᱲᱤ ᱦᱚᱲ ᱢᱟ ᱟᱪᱪᱷᱟᱟᱢ ᱢᱮᱛᱟᱭᱟ ᱩᱱᱤ ᱫᱚ ᱪᱮᱫ ᱮ ᱪᱤᱠᱠᱟ ᱫᱟᱲᱮᱭᱟᱜᱼᱟ ᱟᱪᱪᱷᱟ ᱵᱩᱡᱷᱟᱹᱣ ᱢᱮ ᱛᱚᱵᱮ ᱠᱚᱲᱟ ᱦᱚᱲ ᱜᱮ ᱡᱩᱫᱤ ᱚᱱᱠᱟ ᱠᱚ ᱜᱚᱡ ᱠᱤᱰᱤ ᱠᱟᱭᱟ ᱛᱤᱦᱤᱧ ᱜᱟᱯᱟ ᱢᱟᱱᱮ
ᱦᱮᱸ
ᱦᱚᱲ ᱠᱚᱠᱚ ᱢᱮᱱᱟ ᱵᱟᱝ ᱠᱚᱲᱟ ᱦᱚᱲ ᱫᱚ ᱡᱟᱦᱟᱸ ᱨᱮᱜᱮᱢ ᱫᱟᱬᱟ ᱫᱟᱲᱮᱭᱟᱜᱼᱟ ᱡᱩᱫᱤ ᱚᱸᱰᱮᱜ ᱠᱚᱲᱟ ᱦᱚᱲ ᱩᱝ ᱩᱝ ᱚᱠᱟ ᱠᱚᱢ ᱜᱚᱡ ᱠᱮᱫᱮ ᱠᱷᱟᱱᱡ ᱵᱟᱱᱟ ᱦᱚᱲ ᱜᱮ ᱵᱚᱛᱚᱨᱟ ᱛᱮᱦᱱ ᱜᱟᱯᱟ ᱫᱚ᱾
ᱦᱩᱸ ᱦᱩᱸ ᱟᱫᱚ ᱟᱭᱩ ᱟᱭᱩᱵ ᱟᱭᱩ ᱠᱚᱨᱮᱱᱟᱜ ᱫᱚ ᱚᱱᱮ ᱵᱤᱧ ᱠᱤᱫᱤᱧ ᱠᱚᱦᱚᱸ ᱵᱚᱛᱚᱨ ᱢᱮᱱᱟᱜᱼᱟ ᱥᱟᱶᱛᱮ ᱡᱟᱦᱟᱸ ᱦᱟᱹᱛᱤ ᱴᱷᱷᱟᱠᱩᱨ ᱠᱚ ᱩᱱᱠᱩ ᱠᱚᱦᱚᱸ ᱠᱚ ᱛᱟᱦᱮᱱ ᱜᱮᱭᱟ ᱛᱚ ᱚᱱᱟ ᱠᱚᱨᱮᱱᱟᱜ ᱦᱚᱸ ᱵᱚᱛᱚᱨ ᱫᱚ᱾ ᱥᱤᱧ ᱵᱮᱲᱟ ᱜᱮ ᱵᱷᱟᱜᱤᱭᱟ ᱥᱤᱧ ᱵᱮᱲᱟ ᱫᱚ ᱡᱟᱦᱟᱱ ᱡᱤᱱᱤᱥ ᱜᱮ ᱛᱚ ᱧᱮᱞ ᱧᱟᱢᱟ ᱮᱵᱚᱝ ᱡᱟᱦᱟᱱᱟᱜ ᱠᱚ ᱜᱷᱚᱴᱚᱱᱟ ᱠᱚ ᱜᱷᱚᱴᱟᱜᱼᱟ᱾ ᱟᱨ ᱚᱱᱠᱟ ᱜᱷᱚᱴᱚᱱᱟ ᱦᱚᱸ ᱵᱟᱝ ᱜᱷᱚᱴᱟᱜᱼᱟ ᱟᱨᱠᱤ ᱡᱟᱦᱟᱱ ᱵᱤᱧ ᱠᱤᱫᱤᱤᱱ ᱦᱢ ᱧᱮᱞ ᱧᱟᱢᱮᱭᱟ᱾ ᱥᱟᱶᱛᱮ ᱦᱟᱹᱛᱤ ᱴᱷᱟᱹᱠᱩᱨ ᱠᱚᱚᱸ ᱡᱩᱫᱤ ᱠᱚ ᱩᱰᱩᱝ ᱜᱟᱫᱚᱜ ᱧᱮᱞᱧᱟᱢ ᱠᱚᱣᱟ ᱦᱮᱸ ᱥᱮ᱾
ᱛᱤᱦᱤᱱ ᱜᱟᱯᱟ ᱫᱚ ᱢᱟᱱᱮ ᱵᱩᱛ ᱵᱷᱩᱛ ᱯᱷᱨᱮᱫ ᱠᱚᱫᱚ ᱢᱟᱱᱮ ᱡᱟᱹᱥᱛᱤ ᱟᱞᱚᱢ ᱵᱚᱛᱚᱨᱟᱭᱟ ᱵᱟᱝ ᱦᱚᱲ ᱜᱮ ᱵᱚᱛᱚᱨᱟᱭ ᱢᱮ ᱛᱮᱦᱤᱧ ᱜᱟᱯᱟ ᱫᱚ᱾
ᱦᱩᱸ ᱦᱩᱸ
ᱢᱟᱱᱮ ᱵᱷᱩᱛ ᱠᱚᱫᱚ ᱪᱮᱠᱟ ᱢᱮᱭᱟ ᱧᱟᱢ ᱠᱟᱛᱮ ᱵᱟᱝ ᱵᱚᱛᱚᱨ ᱦᱚᱪᱚ ᱢᱮᱭᱟ᱾
ᱦᱩᱸᱩᱸ
ᱟᱨ ᱦᱚᱲ ᱫᱚ ᱪᱮᱫ ᱵᱚᱞᱮ ᱰᱟᱭᱨᱮᱠᱴ ᱜᱮ ᱜᱚᱡ ᱩᱛᱟᱹᱨ ᱢᱮᱭᱟ ᱦᱮᱸ᱾
ᱦᱩᱸ ᱦᱩᱸ ᱟᱯᱮ ᱥᱮᱫ ᱫᱚ ᱯᱨᱳᱜᱨᱟᱢ ᱠᱚ ᱦᱩᱭᱩᱜ ᱜᱮᱭᱟ ᱥᱮ ᱵᱟᱝ ᱜᱚᱝᱠᱮ?
ᱯᱨᱨᱟᱢ ᱠᱚᱫᱚ ᱦᱩᱭ ᱵᱟᱲᱟᱜ ᱜᱮᱭᱟ ᱚᱱᱠᱟᱜ ᱜᱮ ᱪᱮᱫ ᱦᱚᱪᱚᱝ ᱫᱚᱦᱚ ᱞᱮᱠᱷᱟᱡ᱾ ᱟᱯᱮ ᱥᱮᱫ ᱫᱚ?
ᱟᱞᱮᱥᱮᱫ ᱦᱚᱸ ᱦᱳᱭ ᱫᱚ ᱦᱩᱭ ᱵᱟᱲᱟᱜ ᱜᱮᱭᱟ ᱱᱚᱛᱮ ᱟᱞᱮ ᱟᱹᱛᱩ ᱦᱟᱱᱟ ᱫᱷᱟᱨ ᱨᱮᱦᱟᱸᱜ᱾ ᱢᱩᱴᱟ ᱢᱩᱴᱤ ᱚᱰᱮ ᱫᱚ ᱯᱨᱚᱛᱮᱠ ᱵᱚᱪᱷᱚᱨ ᱜᱮ ᱞᱟᱹᱭ ᱜᱟᱱᱚᱜᱼᱟ ᱢᱚᱴᱟ ᱢᱩᱴᱤ ᱛᱤᱨᱤᱥ ᱫᱚ ᱵᱟᱝ ᱛᱤᱨᱤᱥ ᱮᱠᱛᱤᱨᱤᱥ ᱛᱟᱨᱤᱠᱷ ᱟᱨᱠᱤ ᱢᱟᱱᱮ ᱵᱟᱨ ᱫᱤᱱ ᱵᱚᱞ ᱠᱷᱮᱞᱳ ᱦᱩᱭᱩᱜᱼᱟ ᱛᱚ ᱛᱤᱨᱤᱥ ᱮᱠᱛᱨᱤᱥ ᱟᱫᱚ ᱮᱠᱛᱤᱨᱤᱥ ᱛᱟᱨᱤᱠᱷ ᱦᱤᱞᱳᱜ ᱫᱚ ᱢᱟᱱᱮ ᱰᱤᱥᱮᱢᱵᱚᱨ ᱨᱮᱱᱟᱜ ᱟᱨᱠᱤ ᱮᱠᱛᱨᱤᱥ ᱛᱟᱹᱨᱤᱠᱷ ᱦᱤᱞᱚᱜ ᱯᱨᱳᱜᱨᱟᱢ ᱦᱩᱭᱩᱜᱼᱟ ᱟᱭᱭᱩᱵ ᱵᱮᱲᱟ ᱦᱟᱸᱜ᱾ ᱮᱠ ᱛᱟᱹᱨᱤᱠᱷ ᱠᱚ ᱥᱮᱛᱟᱟᱜᱼᱟ ᱟᱨᱠᱤ ᱦᱮᱯᱤ ᱱᱤᱭᱩ ᱤᱭᱟᱨ ᱫᱚ ᱚᱸᱰᱮ ᱠᱚ ᱢᱟᱱᱟᱣᱟ ᱟᱨᱠᱤ ᱠᱚᱞᱯᱚᱱᱟ ᱮᱢᱟᱱ ᱫᱚ ᱟᱨᱠᱤ᱾
ᱚ ᱚᱸᱰᱮ ᱜᱮ ᱦᱟᱝᱜ
ᱩᱸ ᱩᱱᱤᱭᱟᱜ ᱫᱚ ᱢᱟᱱᱮ ᱯᱨᱚᱛᱮᱠ ᱵᱚᱪᱷᱚᱨ ᱜᱮ ᱢᱮᱱᱟᱜ ᱛᱟᱭᱟ ᱛᱚ ᱚᱸᱰᱮ ᱜᱮ᱾ ᱠᱚᱱᱴᱨᱟᱠᱴ ᱠᱟᱫᱮᱭᱟᱠᱚ ᱚᱠᱟ ᱞᱮᱠᱟ ᱦᱜ ᱩᱱᱟᱹᱜ ᱫᱚ ᱦᱟᱸᱜ ᱵᱟᱹᱞᱤᱧ ᱵᱟᱲᱟᱭᱟ ᱢᱮᱱᱠᱷᱟᱱ ᱟᱹᱞᱤᱧ ᱦᱚ ᱪᱟᱞᱟᱣ ᱫᱚ ᱵᱟᱹᱞᱤᱧ ᱪᱟᱞᱟᱣ ᱠᱟᱱᱟ ᱢᱟᱱᱮ ᱦᱩᱭᱱᱟ ᱜᱤᱫᱽᱨᱟᱹ ᱧᱚᱜ ᱨᱮ ᱞᱤᱧ ᱪᱟᱞᱟᱣ ᱞᱮᱱ ᱛᱟᱦᱮᱸᱫ ᱢᱤᱫ ᱫᱷᱟᱣ ᱜᱮ ᱞᱮᱞᱦᱟ ᱧᱚᱜ ᱵᱤᱥᱤ ᱞᱤᱧᱛᱟᱦᱮ ᱠᱟᱱᱟ ᱩᱱ ᱥᱩᱢᱚᱭ ᱟᱫᱚ ᱟᱱᱟ. ᱜ ᱫᱤᱥᱟᱹ ᱠᱚ ᱦᱚᱸ ᱵᱟᱝ
ᱦᱮᱯᱤ ᱱᱤᱭᱩ ᱤᱭᱟᱨ ᱨᱮᱭᱟᱜ ᱢᱟᱱᱮ ᱚᱱᱮ ᱮᱠ ᱛᱟᱹᱨᱤᱠᱷ ᱵᱚᱱ ᱢᱟᱱᱟᱣᱮᱜ ᱠᱟᱱ ᱱᱟᱣᱟ ᱵᱚᱞᱮ ᱚᱱᱟ ᱢᱟ ᱵᱚᱞᱮ ᱤᱝᱨᱮᱡᱼᱟᱜ ᱯᱟᱲᱟᱜ ᱠᱟᱱᱟ ᱵᱟᱝ ᱚᱱᱠᱟᱧ ᱵᱟᱰᱟᱭ ᱠᱟᱫᱟ᱾
ᱦᱮᱸ ᱦᱮᱸ ᱦᱮ
ᱟᱵᱚ ᱤᱭᱟᱹ ᱵᱚᱞᱮ ᱵᱟᱝ ᱯᱟᱲᱦᱟᱜ ᱠᱟᱱᱟ ᱢᱟ
ᱦᱩᱸ ᱦᱩᱸ
ᱟᱪᱪᱷᱟ ᱟᱵᱚᱣᱟᱜ ᱛᱤᱱᱟᱹᱜ ᱛᱟᱹᱨᱤᱠᱷ ᱯᱟᱲᱟᱜ ᱠᱟᱱᱟ ᱚᱱᱟ ᱚᱱᱟᱜᱮ ᱦᱟᱸᱜ ᱵᱟᱹᱞᱤᱧ ᱵᱟᱰᱟᱭᱟ ᱟᱹᱞᱤᱧ ᱫᱚ ᱦᱮᱸ
ᱯᱚᱭᱞᱟᱭ ᱡᱟᱱᱩᱣᱟᱨᱤ ᱯᱟᱲᱟᱜ ᱟ ᱛᱚ ᱰᱤᱥᱮᱢᱵᱚᱨ ᱯᱚᱨᱮ ᱫᱚ
ᱵᱟᱝ ᱢᱟᱱᱮ ᱟᱵᱚᱣᱟᱜ ᱦᱮᱯᱤ ᱱᱤᱭᱩ ᱤᱭᱟᱨ ᱫᱚ ᱛᱤᱱᱟᱹᱜ ᱛᱟᱹᱨᱤᱠᱷ ᱯᱟᱲᱟᱜ ᱠᱟᱱᱟ ᱢᱟᱱᱮ
ᱟᱵᱚᱣᱟᱜ ᱫᱚ ᱦᱟᱜ ᱵᱟᱞᱤᱧ ᱞᱟᱹᱭ ᱫᱟᱬᱮ ᱠᱟᱱᱟ ᱜᱚᱢᱠᱮ ᱱᱮᱛᱟᱨ ᱫᱚ ᱵᱮᱥᱤᱨ ᱵᱷᱟᱜᱽ ᱤᱝᱨᱮᱡᱤ ᱰᱮᱴ ᱛᱮᱜᱮ ᱠᱚ ᱪᱟᱞᱟᱜ ᱠᱟᱱᱟ ᱛᱚ
ᱚᱱᱠᱟᱜᱮ ᱚᱱᱟ ᱛᱮᱜᱮ ᱪᱟᱞᱟᱜ ᱠᱟᱱᱟ ᱢᱟᱱᱮ ᱵᱟᱨᱰᱮ ᱠᱚᱦᱚᱸ ᱚᱱᱠᱟᱜᱮ ᱚᱱᱟ
ᱦᱩᱸᱜ ᱦᱩ ᱦᱩ ᱦᱮᱯᱤ ᱱᱤᱭᱩ ᱤᱭᱟᱨ ᱠᱚᱦᱚᱸ ᱚᱱᱟᱜᱮ ᱡᱟᱦᱟᱱᱟᱜ ᱫᱚ ᱟᱨᱠᱤ ᱪᱮᱜ ᱞᱤᱧ ᱞᱟᱹᱭᱟ᱾ ᱡᱟᱱᱟᱜ ᱜᱮ ᱛᱟᱹᱨᱤᱠᱷ ᱧᱮᱞ ᱛᱟᱢ᱾ ᱥᱩᱫᱩ ᱚᱱᱮ ᱡᱟᱦᱟᱱᱟᱜ ᱵᱚᱜ ᱵᱟᱯᱞᱟ ᱞᱚᱠᱱᱚ ᱠᱚ ᱫᱮᱠᱳ ᱠᱚ ᱾ ᱩᱱ ᱥᱩᱢᱚᱭ ᱜᱮ ᱵᱟᱝᱞᱟ ᱠᱮᱞᱮᱱᱰᱟᱨ ᱠᱚ ᱵᱮᱵᱚᱦᱟᱨᱟ ᱡᱟᱹᱥᱛᱤ ᱠᱟᱭ ᱛᱮ
ᱚᱸ
ᱞᱚᱜᱚᱱᱚ ᱠᱚ ᱧᱮᱞ ᱵᱟᱲᱟᱭᱟ ᱛᱚ᱾
ᱩᱸ
ᱟᱨ ᱢᱟᱡᱷᱮ ᱢᱚᱫᱷᱮ ᱫᱚ ᱚᱱᱮ ᱡᱩᱫᱤ ᱟᱛᱳ ᱠᱚ ᱨᱮᱱᱟᱜ ᱵᱤᱦᱟᱹ ᱵᱟᱯᱞᱟ ᱠᱚ ᱩᱱ ᱥᱚᱢᱚᱭ ᱜᱮ ᱱᱟᱜ ᱵᱟᱝᱞᱟ ᱠᱮᱞᱮᱱᱰᱟᱨ ᱫᱚᱠᱚ ᱧᱮᱞᱟ ᱾
ᱟᱪᱪᱷᱟ ᱢᱟ ᱦᱚ ᱴᱟᱭᱤᱢ ᱢᱟ ᱡᱳᱭᱮᱱ ᱟᱨ ᱢᱤᱜ ᱫᱚᱢ ᱠᱚᱞ ᱮᱢ ᱥᱚᱢᱚᱭᱚᱜᱼᱟ ᱾ ᱠᱚᱞ ᱤᱧ ᱧᱟᱢ ᱟᱨ ᱢᱤᱫ ᱫᱚᱢ ᱮᱯ ᱨᱮ᱾
ᱦᱮᱸ ᱦᱮᱸ ᱴᱷᱤᱠ ᱜᱤᱭᱟ ᱢᱟ ᱛᱚᱵᱮ ᱦᱮᱸ ᱴᱟᱭᱤᱢ ᱠᱚᱦᱚᱸ ᱦᱮᱡ ᱜᱚᱫ ᱟᱠᱟᱱ ᱛᱟᱞᱟᱝᱟ ᱦᱟᱜ ᱟᱨ ᱱᱚᱜᱼᱚᱭ ᱛᱤᱱᱟᱹᱜ ᱟᱨ ᱯᱮ ᱢᱤᱱᱤᱴ ᱜᱟᱱ ᱢᱮᱱᱟᱜᱼᱟ ᱴᱷᱤᱠ ᱜᱮᱭᱟ ᱢᱟ ᱛᱚᱵᱮ ᱾